ᱦᱮᱸ ᱨᱚᱲ ᱟᱸᱡᱚᱢ ᱚᱜ ᱠᱟᱱᱟ ᱤᱧᱟᱹᱜ?
ᱦᱮᱸ ᱟᱸᱡᱚᱢᱚᱜ ᱠᱟᱱᱟ ᱾
ᱟᱨᱪᱪᱷᱟ ᱟᱢ ᱦᱚᱸ ᱟᱸᱡᱚᱢᱚᱜ ᱠᱟᱱᱟ ᱾ ᱛᱟᱞᱮ ᱦᱮᱸ ᱡᱚᱦᱟᱨ ᱜᱮ ᱾ ᱟᱨ ᱛᱟᱦᱞᱮ ᱪᱮᱫ ᱠᱚᱯᱮ ᱪᱤᱠᱟᱹ ᱵᱟᱲᱟᱭ ᱫᱟ? ᱤᱧᱟᱹᱜ ᱨᱚᱲ ᱟᱸᱡᱚᱢᱚᱜ ᱠᱟᱱᱟ?
ᱦᱮᱸ ᱦᱮᱸ ᱟᱸᱡᱚᱢᱚᱜ
ᱴᱟᱣᱟᱨ ᱴᱤᱡ ᱰᱤᱥᱴᱟᱵ ᱮᱫ ᱛᱟᱢᱟ ᱟᱢᱟᱜ ᱫᱚ ᱦᱮᱸ
ᱦᱚᱜᱼᱚᱭ ᱫᱟᱠᱟ ᱠᱚᱞᱮ ᱡᱚᱢ ᱠᱮᱫᱟ ᱱᱤᱛᱚᱜ ᱟᱯᱮ ᱫᱚ?
ᱟᱞᱮ ᱦᱚᱸ ᱦᱚᱜᱼᱚᱭ ᱦᱟᱸᱜ ᱾ ᱠᱤᱸᱫᱩᱜ ᱫᱟᱠᱟ ᱠᱚ ᱡᱚᱢ ᱵᱟᱲᱟ ᱠᱟᱛᱮᱫ ᱱᱤᱛᱚᱜ ᱠᱟᱹᱡ ᱫᱩᱲᱩᱵ ᱵᱟᱲᱟ ᱠᱟᱱᱟ ᱞᱮ ᱛᱚ ᱾
ᱚ ᱟᱨ ᱪᱮᱜ ᱞᱮᱠᱟ ᱢᱮᱱᱟᱜ ᱯᱮᱭᱟ?
ᱟᱞᱮ ᱫᱚ ᱱᱟᱸᱜᱼᱚᱭ ᱱᱟᱯᱟᱭ ᱜᱮ ᱢᱮᱱᱟᱜ ᱞᱮᱭᱟ ᱾ ᱮᱠᱷᱚᱱ ᱱᱤᱛ ᱞᱮᱠᱟ ᱛᱮᱫᱚ ᱾ ᱟᱪᱪᱷᱟ ᱟᱯᱮ ᱠᱚᱜᱮ ᱛᱟᱦᱞᱮ ᱪᱮᱞᱠᱟ ᱢᱮᱱᱟᱜ ᱯᱮᱭᱟ?
ᱟᱞᱮ ᱦᱚᱸ ᱱᱤᱛ ᱱᱤᱛᱚᱜ ᱫᱚ ᱱᱤᱛᱚᱜ ᱫᱚ ᱱᱟᱯᱟᱭ ᱜᱮ ᱾
ᱟᱪᱪᱷᱟ,
ᱤᱧᱟᱹᱜ ᱨᱚᱲ ᱮᱢ ᱟᱸᱡᱚᱢ ᱫᱟ?
ᱦᱮᱸ ᱟᱸᱡᱚᱢ ᱚᱜ ᱠᱟᱱᱟ ᱾
ᱚ ᱟᱨ ᱛᱟᱦᱞᱮ ᱦᱩᱲᱩ ᱠᱚᱯᱮ ᱛᱤᱱᱟᱹᱜ ᱥᱟᱸᱜᱤᱧ ᱯᱮ ᱨᱚᱦᱚᱭ ᱠᱮᱜᱼᱟ?
ᱦᱩᱲᱩ ᱨᱚᱦᱚᱭ ᱫᱚ ᱱᱟᱸᱜ ᱟᱞᱮ ᱥᱮᱫ ᱱᱚᱸᱜᱼᱚᱭ ᱛᱚ ᱫᱟᱜ ᱞᱟᱜᱟᱣ ᱠᱟᱱᱟ᱾
ᱚ᱾
ᱦᱮᱸ ᱛᱚ ᱚᱱᱟ ᱠᱚᱜᱮ ᱠᱷᱮᱛ ᱠᱚ ᱥᱤ ᱵᱟᱲᱟᱭ ᱫᱟ ᱦᱮᱸ᱾
ᱚ᱾
ᱵᱤᱴᱟᱹ ᱠᱚᱠᱚ ᱢᱟᱜ ᱫᱟ ᱚᱠᱚᱭ ᱫᱚ ᱱᱟᱸᱦᱮᱞ ᱛᱮ ᱥᱤᱭ ᱫᱟ, ᱚᱠᱚᱭ ᱫᱚ ᱟ ᱱᱚᱣᱟ ᱱᱟᱣᱟ ᱴᱨᱟᱠᱴᱚᱨ ᱛᱮᱭ ᱥᱤᱭ ᱫᱟ, ᱦᱮᱸ ᱚᱱᱠᱟ ᱨᱚᱦᱚᱭ ᱧᱚᱜ ᱠᱟᱜ ᱜᱮᱭᱟ ᱠᱚ᱾ ᱮᱠᱷᱚᱱᱚᱸ ᱟᱹᱰᱤ ᱫᱤᱱ ᱜᱮ ᱪᱟᱞᱟᱜᱼᱟ, ᱟᱹᱣᱨᱤ ᱯᱩᱨᱟᱹᱜ ᱞᱮᱠᱟᱜᱮ ᱦᱩᱸ᱾
ᱚ᱾ ᱢᱟᱱᱮ ᱫᱷᱩᱨᱟᱹᱣ ᱫᱚᱯᱮ ᱫᱷᱩᱨᱟᱹᱣ ᱠᱟᱱᱟ?
ᱦᱮᱸ ᱫᱷᱩᱨᱟᱹᱣ ᱫᱚᱞᱮ ᱫᱷᱩᱨᱟᱹᱣ ᱠᱟᱱᱟ᱾
ᱚᱸ᱾
ᱛᱟᱦᱞᱮ ᱟᱯᱮ ᱠᱚᱫᱚ ᱛᱤᱱᱟᱹᱜ ᱥᱟᱝᱜᱤᱧ ᱠᱮᱜᱼᱟ ᱯᱮ ᱦᱩᱲᱩ ᱨᱚᱦᱚᱭ ᱠᱚ?
ᱟᱞᱮ ᱫᱚᱞᱮ ᱫᱮᱨᱤ ᱜᱮᱭᱟ᱾
ᱟᱪᱪᱷᱟ᱾
ᱟᱣᱨᱤᱭᱟᱜ
ᱛᱟᱦᱞᱮ ᱟᱢ ᱫᱚ ᱦᱩᱲᱩ ᱨᱚᱦᱚᱭ ᱠᱚᱫᱚᱢ ᱵᱟᱲᱟᱭ ᱜᱮᱭᱟ ᱥᱮ ᱵᱟᱝ?
ᱦᱮᱸ ᱵᱟᱲᱟᱭ ᱜᱮᱭᱟᱹᱧ᱾
ᱟᱪᱪᱷᱟ᱾
ᱚᱱᱟ ᱠᱚ ᱚᱱᱟ ᱠᱚᱫᱚ ᱛᱚ ᱥᱮᱬᱟ ᱜᱮ ᱦᱩᱭᱩᱜᱼᱟ ᱴᱩᱠ ᱴᱷᱟᱠ ᱚᱲᱟᱜ ᱞᱟᱹᱜᱤᱫ ᱛᱚ᱾
ᱦᱮᱸ ᱦᱮᱸ᱾
ᱦᱮᱸᱥᱮ ᱵᱟᱝ?
ᱚᱲᱟᱜ ᱨᱮᱱᱟᱜ ᱛᱚ ᱨᱚᱦᱚᱭ ᱦᱮᱸ ᱦᱮᱸ ᱚᱲᱟᱜ ᱨᱮᱱᱟᱜ ᱛᱚ ᱨᱚᱦᱚᱭ ᱞᱟᱹᱜᱤᱫ ᱫᱚ ᱥᱮᱬᱟᱭ ᱜᱮ ᱦᱩᱭᱩᱜ
ᱦᱮᱸ᱾
ᱚᱝᱠᱟ ᱦᱚᱲᱟᱜ ᱠᱚ ᱨᱚᱦᱚᱭ ᱫᱚ ᱵᱟᱝ ᱪᱟᱞᱟᱜ ᱨᱮᱦᱚᱸ, ᱚᱲᱟᱜ ᱨᱮᱱᱟᱜ ᱛᱚ ᱨᱚᱦᱚᱭ ᱦᱩᱭᱩᱜ ᱟᱥᱮ?
ᱦᱩᱸ᱾ ᱛᱟᱦᱚᱞᱮ ᱟᱯᱮᱚ ᱫᱚ ᱛᱤᱱᱟᱹᱜ ᱛᱮᱠᱷᱟ ᱯᱮ ᱪᱟᱥᱟ?
ᱠᱟᱹᱴᱤᱡ ᱡᱳᱨ ᱧᱚᱜ ᱨᱚᱲ ᱞᱮᱠᱷᱟᱡ ᱱᱟ
ᱢᱮᱱᱫᱤᱧ ᱵᱚᱪᱷᱚᱨ ᱨᱮ ᱛᱤᱱᱟᱹᱜ ᱛᱮᱠᱷᱟ ᱯᱮ ᱪᱟᱥᱟ ᱟᱯᱮ ᱫᱚ ᱥᱮᱨᱢᱟ ᱨᱮ?
ᱟᱞᱮ ᱫᱚ ᱢᱤᱫᱫᱷᱟᱣ ᱜᱮᱞᱮ ᱪᱟᱥᱟ ᱦᱟᱸᱱᱟ ᱥᱮᱨᱢᱟ ᱫᱟᱲᱤ ᱡᱟᱹᱲᱤ ᱫᱟᱜ ᱛᱮᱜᱮ᱾ ᱦᱮᱸ ᱢᱤᱫ ᱫᱷᱟᱣ ᱜᱮ, ᱟᱞᱮ ᱥᱮᱫ ᱫᱚ ᱚᱱᱠᱟ ᱚᱱᱠᱟ ᱫᱷᱤᱨᱤ ᱦᱟᱥᱟ ᱛᱚ, ᱦᱮᱸ ᱰᱷᱮᱨ ᱧᱚᱜ ᱚᱝᱠᱟ ᱵᱟᱭ ᱫᱟᱜ ᱞᱮᱠᱷᱟᱡ ᱫᱟᱜ ᱦᱚᱸ ᱵᱟᱝ ᱟᱨ ᱟᱯᱮᱥᱮᱫᱚ ᱛᱟᱦᱞᱮ ᱵᱟᱨ ᱫᱷᱟᱣ ᱯᱮ ᱨᱚᱦᱚᱭ ᱜᱮᱭᱟ ᱡᱟᱹᱱᱤᱡ?
ᱵᱟᱝ ᱵᱟᱝ ᱟᱞᱮ ᱦᱚᱸ ᱚᱝᱠᱟᱜᱮ ᱢᱤᱫ ᱫᱷᱟᱣ ᱜᱮᱞᱮ ᱨᱚᱦᱚᱭᱟ᱾
ᱟᱪᱪᱷᱟ ᱟᱪᱪᱷᱟ᱾
ᱟᱞᱮ ᱥᱮᱱ ᱦᱚᱸᱛᱚᱜ ᱦᱚᱸᱜ ᱚᱝᱠᱟ ᱫᱟᱜ ᱨᱮᱱᱟᱜ ᱜᱮ ᱚᱥᱩᱵᱤᱫᱟ᱾
ᱦᱩᱸ ᱦᱩᱸ᱾
ᱥᱮᱨᱢᱟ ᱡᱟᱹᱲᱤ ᱵᱷᱚᱨᱥᱟ ᱜᱮ ᱟᱞᱮ ᱦᱚᱸ᱾ ᱛᱟᱦᱚᱞᱮ ᱤᱥᱚᱵᱽᱡᱤ ᱠᱚ ᱪᱮᱫ ᱠᱚᱯᱮ ᱪᱟᱥ ᱜᱮᱭᱟ ᱟᱯᱮ ᱟᱯᱮ ᱫᱚ?
ᱥᱚᱵᱡᱤ ᱫᱚ ᱱᱟᱦᱟᱸᱜ ᱠᱩᱧ ᱠᱚ ᱢᱮᱱᱟᱜᱼᱟ ᱛᱚ, ᱚᱱᱟ ᱠᱚ ᱫᱟᱜ ᱛᱮᱜᱮ ᱨᱚᱦᱚᱭ ᱵᱟᱲᱟᱭ ᱟᱞᱮ ᱾ ᱚᱱᱟ ᱦᱚᱛᱚᱫ ᱠᱚ ᱠᱚᱸᱰᱷᱟ ᱠᱚ ᱵᱮᱸᱜᱟᱲ ᱟᱨᱦᱚᱸ ᱚᱱᱠᱟ ᱟᱭᱢᱟ ᱮᱢᱟᱱ ᱮᱢᱟᱱ ᱚᱲᱟᱜ ᱨᱮ ᱡᱚᱢ ᱞᱟᱹᱜᱤᱫ ᱚᱱᱟ ᱦᱚᱸ ᱚᱱᱠᱟ ᱡᱟᱹᱥᱛᱤ ᱵᱟᱝ ᱦᱩᱭᱩᱜ ᱜᱮᱭᱟ, ᱚᱱᱠᱟ ᱟᱹᱠᱷᱨᱤᱧ ᱞᱮᱠᱟ ᱫᱚ᱾ ᱚᱱᱠᱟ ᱚᱲᱟᱜ ᱨᱮ ᱡᱚᱢ ᱵᱟᱲᱟᱭ ᱞᱟᱹᱜᱤᱫ ᱜᱮ ᱨᱚᱦᱚᱭ ᱦᱩᱭᱩᱜᱼᱟ ᱟᱨ ᱪᱮᱫ ᱾
ᱚ
ᱟᱯᱮ ᱥᱮᱫ ᱛᱚ, ᱟᱪᱪᱷᱟ, ᱟᱪᱪᱷᱟ ᱾
ᱟᱫᱚ ᱟᱞᱮ ᱫᱚ ᱛᱚᱵᱩ ᱩᱱᱟᱹᱜ ᱫᱚ ᱪᱟᱥ ᱫᱚ ᱵᱟᱝ ᱦᱳᱭᱳᱜᱼᱟ, ᱠᱷᱩᱵ ᱠᱚᱢ ᱟᱨᱠᱤ ᱾
ᱦᱮᱸ ᱾
ᱢᱟᱱᱮ ᱫᱷᱚᱨᱚᱱ ᱫᱚ ᱮᱠᱫᱚᱢ ᱜᱮ, ᱨᱚᱦᱚᱭ ᱫᱚ ᱵᱟᱝ ᱦᱩᱭᱩᱜᱼᱟ, ᱥᱚᱵᱽᱡᱤ ᱠᱚᱫᱚ ᱳᱭ ᱨᱮᱭᱟᱲ ᱫᱤᱱ ᱜᱮ ᱡᱟ ᱠᱟᱹᱴᱤᱡ ᱨᱚᱦᱚᱭ ᱦᱩᱭᱩᱜᱼᱟ ᱾
ᱟᱨ ᱚᱱᱠᱟ ᱫᱚ ᱵᱟ ᱨᱮᱭᱟᱲ ᱫᱤᱱ ᱛᱟᱦᱚᱞᱮ ᱱᱚᱜᱼᱚᱭ ᱨᱚᱦᱚᱭᱟ ᱛᱩᱲᱤ ᱠᱚ ᱮᱨᱟ, ᱠᱷᱚᱥᱞᱟ ᱠᱚ ᱮᱨᱟ ᱦᱮᱸ ᱾
ᱦᱮᱸ ᱾
ᱛᱚᱠᱷᱚᱱ ᱛᱮᱫᱚ ᱱᱟᱦᱟᱜ ᱚᱱᱟ ᱜᱟᱰᱟ ᱠᱚᱨᱮ ᱦᱚᱸ ᱫᱟᱜ ᱫᱚ ᱛᱟᱦᱮᱸᱱ ᱜᱮᱭᱟ ᱛᱚ᱾
ᱦᱚᱸ ᱾
ᱚᱱᱟ ᱠᱚ ᱛᱮᱜᱮᱞᱮ ᱨᱚᱦᱚᱭᱟ ᱾
ᱚᱱᱟ ᱠᱚᱛᱮ ᱜᱮ ᱯᱮ ᱨᱚᱦᱚᱭᱟ ᱵᱟᱝ ᱾
ᱦᱮᱸ ᱾
ᱚ
ᱟᱯᱮ ᱫᱚ ᱛᱟᱦᱚᱞᱮ ᱚᱱᱛᱮ ᱟᱞᱩ ᱠᱚᱫᱚ ᱨᱚᱦᱚᱭ ᱜᱮᱭᱟ ᱯᱮ ᱥᱮ ᱵᱟᱝ?
ᱵᱟᱝ, ᱵᱟᱝ ᱟᱞᱮ ᱥᱮᱱ ᱫᱚ ᱟᱞᱩ ᱫᱚ ᱵᱟᱞᱮ ᱨᱚᱦᱚᱭᱟ ᱟᱞᱮᱥᱮᱱ ᱾ ᱟᱨ ᱨᱚᱦᱚᱭ ᱨᱮᱦᱚᱸ ᱳᱭ ᱟᱨᱠᱤ ᱚᱲᱟᱜ ᱨᱮ ᱡᱚᱢ ᱞᱮᱠᱟ ᱾ ᱚᱱᱟ ᱜᱮ ᱾
ᱟᱞᱮ ᱥᱮᱱ ᱫᱚ ᱡᱟᱹᱥᱛᱤ ᱠᱟᱭ ᱛᱮ ᱧᱮᱞ ᱦᱩᱭ ᱠᱟᱱᱟ, ᱟᱨᱠᱤ ᱢᱟᱱᱮ ᱟᱞᱮ ᱵᱟᱞᱮ ᱪᱟᱥ ᱟᱞᱮ ᱵᱟᱝ ᱞᱮ ᱪᱟᱥ ᱨᱮᱦᱚᱸ ᱢᱟᱱᱮ ᱟᱹᱛᱩ ᱨᱮ ᱧᱮᱞ ᱦᱩᱭ ᱟᱠᱟᱱᱟ, ᱥᱚᱥᱟ ᱠᱚ ᱵᱚᱨᱵᱚᱴᱤ ᱛᱟᱨᱯᱚᱨ ᱵᱮᱸᱜᱟᱲ ᱠᱟᱞᱞᱟ ᱩᱸ ᱵᱮᱞᱟᱛᱤ ᱚᱱᱮ ᱚᱱᱟ ᱠᱚ, ᱧᱮᱞ ᱦᱩᱭ ᱟᱠᱟᱱᱟ ᱟᱨᱠᱤ ᱟᱹᱠᱷᱨᱤᱧ ᱞᱮᱠᱟ ᱛᱮ ᱾ ᱟᱹᱠᱷᱨᱤᱧ ᱟᱠᱚ ᱢᱤᱫ ᱵᱟᱨ ᱟᱨᱠᱤ ᱾ ᱚᱱᱟ ᱠᱚᱠᱚ ᱪᱟᱥ ᱵᱟᱲᱟᱭ ᱜᱮᱭᱟ ᱠᱚ ᱾
ᱦᱩᱭ ᱧᱚᱜ ᱞᱮᱱᱠᱷᱟᱱ ᱫᱚ ᱟᱹᱠᱷᱨᱤᱧ ᱜᱮᱭᱟ ᱠᱚ ᱾
ᱚ
ᱟᱞᱮ ᱦᱚᱸᱛᱮ ᱚᱱᱠᱟᱞ ᱞᱮ ᱞᱟᱹᱭ ᱜᱮᱭᱟ ᱟᱹᱠᱷᱨᱤᱧ ᱩᱱ ᱢᱮᱱᱠᱷᱟᱱ ᱫᱚ ᱚᱱᱠᱟ ᱞᱮᱠᱟ ᱵᱟᱝ ᱦᱩᱭᱩᱜᱼᱟ ᱛᱚ, ᱵᱟᱠᱷᱟᱡ ᱫᱚ ᱱᱟᱦᱟᱜ ᱟᱹᱠᱷᱨᱤᱧ ᱞᱮᱠᱷᱟᱱ ᱫᱚ ᱠᱟᱹᱣᱰᱤ ᱠᱚ ᱦᱩᱭᱩᱜ ᱜᱮᱭᱟ ᱾
ᱦᱮᱸ ᱾
ᱦᱮᱸ ᱾ ᱚᱱᱠᱟ ᱜᱮ ᱟᱞᱮ ᱦᱚᱸ ᱾
ᱟᱪᱪᱷᱟ ᱾
ᱟᱯᱮᱥᱮᱱ ᱦᱮᱸ, ᱦᱮᱸ ᱞᱟᱹᱭ ᱢᱮ ᱾
ᱞᱟᱹᱭ ᱫᱟᱧ ᱛᱟᱦᱚᱞᱮ ᱟᱯᱮ ᱥᱮᱫ ᱫᱚ ᱚᱱᱠᱟ ᱵᱤᱨ ᱵᱩᱨᱩ ᱠᱚᱫᱚ ᱚᱱᱠᱟ ᱞᱮᱠᱟ ᱢᱮᱱᱟᱜᱼᱟ ᱥᱮ ᱵᱟᱝ?
ᱵᱤᱨ ᱵᱩᱨᱩ ᱵᱚᱞᱛᱮ ᱦᱮᱸ ᱢᱮᱱᱟᱜᱼᱟ, ᱵᱤᱨ ᱫᱚ ᱚᱲᱟᱜ ᱥᱩᱨ ᱨᱮᱜᱮ ᱢᱮᱱᱟᱜᱼᱟ ᱾ ᱟᱫᱚ ᱩᱱᱟᱹᱜ ᱢᱟᱨᱟᱝ ᱥᱟᱺᱦᱤᱡ ᱫᱚ ᱵᱟᱝ, ᱦᱩᱰᱤᱧ ᱜᱮᱭᱟ ᱟᱨ ᱵᱩᱨᱩ ᱫᱚ ᱱᱟᱥᱮᱱᱟᱜ ᱥᱟᱺᱜᱤᱧ ᱧᱚᱜ ᱜᱮᱭᱟ ᱾
ᱟᱪᱪᱷᱟ, ᱟᱪᱪᱷᱟ ᱦᱮᱸ ᱾
ᱟᱞᱮᱥᱮᱫ ᱦᱚᱸ ᱱᱟᱦᱟᱜ ᱵᱩᱨᱩ ᱫᱚ ᱵᱟᱹᱱᱩᱜᱼᱟ, ᱵᱤᱨ ᱜᱮ ᱢᱮᱱᱟᱜᱼᱟ ᱾ ᱦᱮᱸ ᱚᱱᱟ ᱦᱚᱸ ᱥᱟᱨᱡᱚᱢ ᱵᱤᱨ ᱠᱟᱱᱟ ᱾ ᱚᱱᱠᱟ ᱟᱞᱮ ᱚᱱᱟ ᱠᱚᱨᱮᱱ ᱚᱱᱟ ᱵᱤᱨ ᱥᱟᱠᱟᱢ ᱦᱮᱡ ᱠᱚ ᱪᱟᱞᱟᱜ ᱜᱮᱭᱟ, ᱯᱟᱛᱲᱟ ᱵᱮᱱᱟᱣ ᱞᱟᱹᱜᱤᱫ ᱛᱮ ᱾ ᱦᱮᱸ᱾ ᱚᱱᱟ ᱯᱟᱛᱲᱟ ᱠᱚ ᱵᱮᱱᱟᱣ ᱠᱟᱛᱮᱫ ᱟᱹᱠᱷᱨᱤᱧ ᱟᱠᱚ ᱠᱟᱹᱣᱰᱤ ᱦᱚᱸ ᱦᱩᱭᱩᱜ ᱛᱟᱠᱚᱣᱟ ᱾
ᱦᱮᱸ ᱾
ᱦᱮᱸ ᱚᱱᱟ ᱞᱟᱹᱜᱤᱫ
ᱛᱟᱦᱚᱞᱮ ᱛᱮᱦᱮᱧ ᱜᱟᱯᱟ ᱫᱚᱛᱚ ᱩᱫᱽ ᱦᱚᱸ ᱧᱟᱢᱚᱜ ᱠᱟᱱᱟ ᱾
ᱦᱮᱸ ᱩᱫᱽ ᱫᱚ ᱧᱟᱢᱚᱜ ᱠᱟᱱ ᱜᱮᱭᱟ ᱦᱟᱞᱟᱝ ᱵᱟᱲᱟᱭ ᱜᱮᱭᱟ ᱠᱚ ᱦᱮᱸ ᱾ ᱟᱨ ᱚᱱᱠᱟ ᱛᱟᱦᱚᱞᱮ ᱧᱮᱞ ᱟᱠᱟᱫᱟ ᱢᱮᱱᱠᱷᱟᱱ ᱩᱫᱽ ᱨᱮᱱᱟᱜ ᱚᱱᱠᱟ ᱞᱮᱠᱟ ᱧᱩᱛᱩᱢ ᱠᱚᱫᱚ ᱵᱟᱹᱧ ᱵᱟᱲᱟᱭᱟ ᱥᱮ ᱚᱠᱟᱴᱟᱝ ᱪᱮᱫ ᱩᱫᱽ ᱠᱚ ᱢᱮᱛᱟᱜᱼᱟ ᱾
ᱚ
ᱱᱮᱛᱟᱨ ᱫᱚ ᱛᱟᱦᱚᱞᱮ ᱚᱱᱟ ᱪᱮᱫ ᱩᱫᱽ ᱠᱚ ᱡᱟᱱᱟᱢᱚᱜᱼᱟ, ᱚᱱᱠᱟ ᱧᱩᱛᱩᱢ ᱫᱚ ᱵᱟᱹᱧ ᱵᱟᱲᱟᱭᱟ ᱢᱮᱱᱠᱷᱟᱱ ᱧᱮᱞ ᱠᱟᱫᱤᱧ ᱚᱱᱟ ᱠᱟᱹᱴᱤᱱ
ᱦᱮᱸ ᱱᱮᱛᱟᱨ ᱫᱚ ᱟᱹᱰᱤ ᱨᱚᱠᱚᱢ ᱟᱫᱚ ᱱᱤᱛᱚᱜ ᱫᱚ ᱩᱫᱽ ᱨᱮ ᱩᱫᱽ ᱨᱮᱱᱟᱜ ᱜᱮᱛᱚ ᱤᱭᱟᱹ ᱦᱮᱡ ᱮᱱᱟ ᱥᱤᱡᱮᱱ ᱦᱮᱡ ᱟᱠᱟᱱᱟ ᱾
ᱦᱮᱸ ᱾
ᱱᱚᱜᱼᱚᱭ ᱡᱮᱢᱚᱱ ᱢᱩᱪᱤ ᱩᱫᱽ ᱦᱩᱭᱩᱜᱼᱟ, ᱚᱨ ᱛᱩᱫ ᱩᱫᱽ ᱦᱩᱭᱩᱜᱼᱟ ᱾ ᱟᱨ ᱵᱤᱨ ᱠᱚᱨᱮᱫ ᱫᱚ ᱡᱟᱦᱟᱸ ᱤᱧ ᱢᱤᱫᱴᱮᱱ ᱩᱫᱽ ᱜᱮ ᱧᱩᱛᱩᱢ ᱤᱧ ᱟᱸᱡᱚᱢ ᱟᱠᱟᱫᱟ ᱚᱱᱟ ᱯᱟᱴ ᱠᱟ ᱩᱫᱽ ᱠᱚ ᱢᱮᱛᱟᱜᱼᱟ, ᱟᱨᱚ ᱟᱫᱚ ᱥᱮᱨᱚᱠᱚᱢ ᱧᱩᱛᱩᱢ ᱫᱚ ᱵᱟᱹᱧ ᱵᱟᱲᱟᱭᱟ ᱾
ᱯᱟᱴᱠᱟ ᱟᱪᱪᱷᱟ ᱟᱨ ᱢᱤᱫᱴᱟᱝ ᱚᱱᱟ ᱦᱩᱰᱤᱧ ᱦᱩᱰᱤᱧ ᱩᱫᱽ ᱚᱢᱚᱱᱚᱜᱼᱟ, ᱚᱱᱟ ᱫᱚ ᱱᱟᱦᱟᱜ ᱵᱩᱞᱩᱝ ᱨᱮ ᱚᱱᱟ ᱫᱚ ᱪᱮᱫ ᱩᱫᱽ ᱠᱚ ᱞᱟᱹᱭᱟ ᱾
ᱚᱱᱟ ᱜᱮ ᱢᱩᱪᱤ ᱩᱫᱽ ᱠᱚ ᱢᱮᱛᱟᱜᱼᱟ ᱾
ᱟᱪᱪᱷᱟ, ᱟᱪᱪᱷᱟ ᱾
ᱚᱱᱟ ᱜᱮ ᱢᱩᱪᱤ ᱩᱫᱽ ᱫᱚ ᱟᱹᱰᱤ ᱫᱟᱹᱨᱭᱟᱹᱛᱮ ᱦᱩᱭᱩᱜᱼᱟ ᱾ ᱟᱨ ᱦᱩᱰᱤᱧ ᱦᱩᱰᱤᱧ ᱜᱮᱭᱟ ᱾
ᱦᱮᱸ ᱾
ᱟᱫᱚ ᱚᱱᱟ ᱩᱫᱽ ᱫᱚ ᱡᱟᱹᱥᱛᱤ ᱠᱟᱭᱛᱮ ᱚᱱᱟ ᱦᱟᱞᱟᱝ ᱜᱮ ᱟᱥᱠᱮᱛ ᱵᱩᱡᱷᱟᱹᱜᱼᱟ, ᱥᱤᱵᱤᱞᱟ ᱟᱹᱰᱤ ᱱᱟᱯᱟᱭ ᱾
ᱦᱮᱸ ᱦᱟᱞᱟᱝ ᱦᱚᱸ ᱟᱨ ᱦᱚᱢ ᱵᱟᱪᱷᱟᱣᱟᱢ ᱾
ᱦᱮᱸ ᱵᱟᱪᱷᱟᱣ ᱜᱤᱛᱤᱞ ᱧᱚᱜ ᱜᱮᱭᱟ ᱛᱚ, ᱡᱮᱦᱮᱛᱩ ᱵᱩᱱᱩᱢ ᱨᱮ ᱦᱩᱭᱩᱜᱼᱟ ᱥᱮ ᱾ ᱚᱱᱟ ᱜᱮᱞᱮ ᱚᱥᱩᱵᱤᱫᱷᱟ ᱟᱨ ᱩᱫᱽ, ᱩᱫᱽ ᱫᱚ ᱱᱟᱥᱮᱱᱟᱜ ᱛᱮᱜᱮ ᱞᱟᱢᱡᱟᱜᱚᱜᱼᱟ ᱾
ᱦᱮᱸ ᱾ ᱚᱱᱟ ᱫᱚ ᱟᱨᱚ ᱦᱚᱯᱚᱱ ᱜᱮᱭᱟ ᱚᱱᱟ ᱫᱚ ᱟᱨᱚ ᱡᱟᱹᱥᱛᱤ ᱠᱟᱭ ᱛᱮᱜᱮ
ᱦᱳᱭ ᱾
ᱛᱟᱦᱚᱞᱮ ᱟᱯᱮ ᱚᱱᱛᱮ ᱚᱱᱟ ᱦᱮᱸ ᱦᱩᱲᱩ ᱨᱚᱦᱚᱭ ᱫᱚᱞᱮ ᱫᱷᱩᱨᱟᱹᱣ ᱟᱠᱟᱱᱟ ᱾
ᱛᱮᱦᱤᱧ ᱜᱮ ᱦᱟᱜ ᱤᱧᱦᱚᱸ ᱥᱮᱛᱟᱜ ᱨᱮ ᱚᱱᱮ ᱱᱟᱦᱮᱞᱤᱧ ᱤᱫᱤ ᱞᱮᱫᱼᱟ ᱾
ᱚ
ᱚᱱᱟ ᱫᱚ ᱠᱤᱥᱤ ᱞᱚᱥᱚᱫ ᱴᱩ
ᱵᱚᱨᱱᱚ ᱦᱚᱴᱚ ᱠᱟᱫᱟ ᱚ
ᱟᱲᱮ ᱚᱱᱟ ᱠᱚ ᱛᱟᱦᱮᱡ ᱠᱟᱛᱮᱫ ᱫᱚ ᱱᱟᱜ ᱚᱲᱟᱜ ᱦᱚᱲ ᱠᱚ ᱦᱳᱲᱳ ᱨᱚᱦᱚᱭ ᱠᱚ ᱪᱟᱞᱟᱣ ᱱᱟ ᱚᱸᱰᱮ ᱠᱷᱮᱛ ᱛᱮ ᱾ ᱜᱟᱹᱪᱷᱤ ᱜᱚ ᱛᱩᱫ ᱠᱮᱫᱟ ᱟᱨ ᱤᱧᱫᱚ ᱦᱟᱸ ᱦᱳᱲᱳ ᱨᱚᱦᱚᱭ ᱠᱚᱫᱚ ᱵᱟᱹᱧ ᱵᱟᱲᱟᱭᱟ ᱛᱚ ᱵᱟᱠᱷᱟᱱ ᱫᱚ ᱤᱧᱦᱚᱸ ᱡᱟᱦᱟᱸ ᱛᱤᱱᱟᱹᱜ ᱜᱮᱭᱟ ᱾ ᱟᱫᱚ ᱤᱧ ᱫᱚ ᱚᱸᱰᱮ ᱠᱷᱚᱱ ᱦᱮᱡ ᱠᱟᱛᱮᱫ ᱫᱚ ᱚᱱᱠᱟ ᱫᱟᱠᱟ ᱠᱚ ᱡᱚᱢ ᱵᱟᱲᱟ ᱠᱟᱛᱮᱫ ᱾ ᱤᱧ ᱫᱚ ᱰᱟᱹᱝᱨᱤ ᱠᱩᱧ ᱟᱲᱟᱜ ᱠᱮᱫ ᱠᱚᱣᱟ ᱾
ᱚ ᱦᱮᱸ ᱰᱟᱝᱨᱤ ᱠᱚᱦᱚᱸ ᱛᱚ ᱜᱩᱯᱤ ᱠᱚ ᱦᱩᱭᱩᱜᱼᱟ ᱾
ᱦᱮᱸ ᱩᱱᱠᱩ ᱠᱚᱦᱚᱸ ᱵᱟᱢ ᱫᱚᱦᱚᱠᱚ ᱠᱟᱱ ᱱᱚᱜᱼᱚᱭ ᱱᱤᱛᱚᱜ ᱫᱚ ᱡᱟᱹᱯᱩᱫ ᱫᱤᱱ ᱠᱟᱱᱟ ᱾ ᱛᱚ ᱪᱮᱫᱛᱮ ᱠᱷᱮᱛ ᱠᱚᱢ ᱥᱤᱭᱟ ᱦᱮᱸ ᱟᱯᱱᱟᱨ ᱫᱚ ᱱᱚᱜᱼᱚᱭ ᱱᱟᱦᱟᱜ ᱨᱮᱸᱜᱮᱡ ᱱᱟᱪᱟᱨ ᱦᱚᱲ ᱛᱚ ᱱᱟᱦᱟᱜ ᱚᱱᱟ ᱴᱨᱟᱠᱴᱟᱨ ᱠᱚ ᱛᱟᱨ ᱠᱚᱛᱮ ᱫᱚ ᱥᱤ ᱪᱚᱫᱚ ᱵᱟᱝ ᱦᱩᱭᱩᱜ ᱜᱮᱭᱟ ᱟᱞᱮ ᱫᱚ
ᱠᱷᱮᱛ ᱫᱚ ᱛᱚ ᱥᱚᱢᱵᱷᱚᱵ ᱵᱟᱝ ᱠᱟᱱᱟ ᱥᱮ
ᱦᱮᱸ ᱚᱱᱟ ᱦᱚᱸ ᱟᱨ ᱚᱝᱠᱟ ᱢᱟᱨᱟᱝ ᱢᱟᱨᱟᱝ ᱠᱷᱮᱛ ᱦᱚᱸ ᱵᱟᱹᱱᱩᱜ ᱛᱟᱞᱮᱭᱟ ᱛᱚ ᱡᱮ ᱴᱮᱠᱴᱚᱨ ᱛᱮᱜᱮ ᱥᱤᱭᱚᱜᱼᱟ ᱥᱮᱪᱮᱫ ᱦᱮᱸ ᱴᱮᱠᱴᱚᱨ ᱛᱮᱫᱚ ᱾ ᱴᱟᱝ ᱜᱮ ᱥᱩᱠ ᱥᱚᱵ ᱠᱤᱪᱷᱩ ᱦᱩᱭᱩᱜᱼᱟ ᱞᱚᱥᱚᱫ ᱫᱟᱜᱼᱟ ᱚᱱᱟ ᱛᱮᱜᱮ ᱟᱲᱮ ᱦᱚᱸ ᱞᱟᱜᱟᱜᱼᱟ ᱾ ᱟᱨ ᱱᱮᱛᱟᱨ ᱢᱟ ᱚᱱᱠᱟᱱᱟᱜ ᱦᱚᱸ ᱩᱰᱩᱠ ᱠᱟᱱᱟ ᱥᱮᱪᱮᱫ ᱨᱚᱦᱚᱭ ᱦᱚᱸ ᱨᱚᱦᱚᱭᱚᱜ ᱠᱟᱱᱟ ᱾ ᱟᱨ ᱤᱨᱟᱜ ᱢᱟ ᱩᱰᱩᱠ ᱠᱟᱱ ᱜᱮ ᱮᱠᱟᱞᱛᱮ ᱤᱨ ᱠᱟᱛᱮ ᱦᱚᱸ ᱚᱲᱟᱜ ᱠᱚ ᱚᱱᱟ, ᱛᱮᱛᱮ ᱦᱮᱫ ᱰᱟᱹᱝᱨᱤ ᱠᱚ ᱫᱚᱦᱚ ᱦᱳᱭ ᱠᱟᱱᱟ ᱰᱟᱝᱨᱟ ᱫᱚ ᱵᱟᱨᱭᱟ ᱜᱮ ᱢᱮᱱᱟᱜ ᱠᱤᱱᱟ ᱾
ᱚᱻ ᱦᱩᱰᱤᱧ ᱦᱩᱰᱤᱧ ᱠᱷᱮᱛ ᱨᱮᱫᱚ
ᱴᱟᱣᱟᱨ ᱠᱟᱹᱴ ᱰᱤᱥᱴᱟᱵ ᱮᱫ ᱛᱟᱢᱟ ᱦᱮᱸ ᱾ ᱨᱚᱲ ᱟᱸᱡᱚᱢᱚᱜ ᱠᱟᱱᱟ ᱤᱧᱟᱜ? ᱦᱮᱞᱳ,